ᱦᱮᱞᱳ,
ᱦᱮᱸ ᱞᱟᱹᱭ ᱢᱮ ᱜᱚᱝᱠᱮ, ᱦᱮᱸ ᱡᱚᱦᱟᱨ ᱜᱮ ᱡᱚᱦᱟᱨ ᱜᱮ᱾
ᱦᱩᱸ ᱪᱤᱠᱟᱹ ᱵᱟᱲᱟᱭ ᱦᱩᱭᱩᱜ ᱠᱟᱱᱟ?
ᱪᱤᱠᱟᱹ ᱦᱚᱸ ᱵᱟᱝ ᱦᱚᱜᱼᱚᱭ ᱚᱲᱟᱜ ᱠᱚᱨᱮ ᱜᱮ ᱪᱮᱫ ᱮᱢ ᱪᱤᱠᱟᱹ ᱵᱟᱲᱟᱭᱟ᱾
ᱚ ᱡᱚᱢ ᱵᱟᱲᱟ ᱠᱚᱫᱚ ᱦᱩᱭ ᱱᱟ?
ᱦᱮᱸ ᱡᱚᱢ ᱵᱟᱲᱟ ᱫᱚ ᱦᱩᱭᱱᱟ ᱟᱢᱮᱢ ᱡᱚᱢ ᱠᱮᱫᱟ ᱥᱮ ᱵᱟ?
ᱦᱮᱸ ᱤᱧᱦᱚᱧ ᱡᱚᱢ ᱠᱮᱫᱟ ᱦᱚᱜᱼᱚᱭ ᱡᱚᱢ ᱵᱟᱲᱟ ᱠᱟᱛᱮ ᱜᱮ ᱫᱩᱲᱩᱵ ᱵᱟᱲᱟ ᱦᱩᱭ ᱠᱟᱱᱟ ᱾
ᱩᱸ ᱟᱨ ᱫᱤᱭᱮ ᱛᱟᱦᱚᱞᱮ ᱟᱢ ᱫᱚ ᱪᱮᱫ ᱠᱚᱢ ᱪᱤᱠᱟᱹ ᱵᱟᱲᱟᱭ ᱫᱟ?
ᱪᱤᱠᱟᱹ ᱦᱚᱸ ᱵᱟᱝ ᱦᱚᱜᱼᱚᱭ ᱛᱚ ᱫᱩᱲᱩᱵ ᱵᱟᱲᱟ ᱟᱠᱟᱱᱟᱹᱧ ᱱᱤᱛᱚᱜ ᱫᱚ᱾
ᱟᱨ ᱠᱷᱮᱛ ᱠᱚᱨᱮ
ᱚᱭ ᱠᱷᱮᱛ ᱠᱚ ᱦᱚᱜᱼᱚᱭ ᱠᱟᱹᱢᱤ ᱪᱟᱞᱟᱜ ᱠᱟᱱᱟ ᱥᱤ ᱵᱟᱲᱟ ᱦᱩᱭᱩᱜ ᱠᱟᱱᱟ ᱟᱯᱷᱚᱨ ᱠᱚ ᱮᱫ ᱛᱟᱞᱮᱭᱟ, ᱟᱯᱮ ᱚᱱᱛᱮ
ᱟᱞᱮ ᱦᱚᱸ ᱵᱚᱞᱮ ᱦᱚᱜᱼᱚᱭ ᱫᱟᱜ ᱵᱟᱲᱟᱭᱮᱫ ᱜᱮᱫᱚ ᱦᱟᱞᱠᱟ ᱥᱟᱞᱠᱟ, ᱟᱫᱚ ᱡᱟᱠ ᱜᱮ ᱫᱟᱜ ᱟᱹᱜᱩ ᱫᱚ ᱞᱟᱜᱟᱣ ᱵᱚᱱᱟ ᱟᱞᱮ ᱦᱚᱸ ᱟᱬᱜᱩ ᱠᱟᱱᱟ ᱠᱚ ᱠᱷᱮᱛ ᱥᱮᱫ ᱫᱚ᱾
ᱟᱪᱪᱷᱟ ᱟᱯᱮ ᱚᱱᱛᱮ ᱫᱚ ᱪᱮᱫ ᱟᱫᱚ ᱫᱟᱜ ᱫᱚ ᱥᱮᱨᱢᱟ ᱫᱟᱜ ᱜᱮ ᱥᱮ ᱱᱚᱠᱟ ᱜᱟᱰᱟ ᱢᱟᱰᱟ ᱢᱮᱱᱟᱜ ᱟᱠᱟᱜᱼᱟ ᱾
ᱦᱮᱸ ᱵᱚᱞᱮ ᱜᱟᱰᱟ ᱦᱚᱸ ᱢᱮᱱᱟᱜ ᱫᱚ ᱢᱮᱱᱟᱜ ᱠᱟᱜ ᱜᱮᱭᱟ, ᱫᱚ ᱥᱮᱨᱢᱟ ᱫᱟᱜ ᱛᱮᱜᱮ ᱟᱞᱮ ᱥᱮᱫ ᱫᱚ ᱯᱟᱢ ᱠᱚᱫᱚ ᱵᱟᱝ ᱠᱚ ᱞᱟᱜᱟᱣ ᱛᱟᱦᱮᱸᱫ ᱛᱚ ᱜᱟᱰᱟ ᱫᱚ ᱢᱮᱱᱟᱜ ᱠᱟᱫ ᱜᱮᱭᱟ ᱚᱱᱟ ᱫᱚ ᱡᱟᱥᱴ ᱰᱟᱹᱵᱽᱨᱟᱹᱣ ᱵᱟᱲᱟ ᱞᱟᱹᱜᱤᱫ᱾
ᱥᱮᱨᱢᱟ ᱫᱟᱜ ᱛᱮᱜᱮ ᱫᱟᱜ ᱫᱚ ᱪᱟᱥ ᱫᱚ ᱦᱩᱭᱩᱜ ᱠᱟᱱᱟ ᱾
ᱟᱫᱚ ᱛᱟᱦᱚᱞᱮ ᱤᱭᱟᱹ ᱠᱷᱮᱛ ᱵᱳᱭ ᱫᱚ ᱥᱤ ᱥᱤ ᱞᱟᱹᱜᱤᱫ ᱫᱚ ᱪᱮᱫ ᱱᱟᱦᱮᱞ ᱠᱚᱛᱮ ᱯᱮ ᱥᱤᱭᱟ ᱥᱮ ᱱᱚᱝᱠᱟ ᱴᱨᱟᱠᱴᱟᱨ ᱵᱨᱟᱠᱴᱟᱨ ᱟᱛᱮᱫ?
ᱵᱟ ᱵᱟ ᱴᱨᱟᱠᱴᱟᱨ ᱛᱮᱜᱮ ᱥᱤ ᱦᱩᱭᱩᱜ ᱠᱟᱱᱟ ᱱᱟᱦᱮᱞ ᱠᱚᱫᱚ ᱮᱠᱷᱚᱱ ᱫᱚ ᱠᱚᱢ ᱜᱮᱭᱟ ᱮᱠᱷᱚᱱ ᱫᱚ᱾ ᱮᱠᱷᱚᱱ ᱦᱚᱸ ᱰᱟᱹᱝᱨᱤ ᱠᱚ, ᱦᱩᱸ ᱚᱱᱟ ᱦᱚᱛᱮᱡ ᱛᱮ,
ᱮᱠᱷᱚᱱ ᱫᱚ ᱦᱚᱲ ᱠᱚ ᱦᱩᱸ, ᱮᱠᱷᱚᱱ ᱫᱚ ᱦᱚᱲ ᱠᱚ ᱫᱚᱢᱮ ᱠᱚ ᱥᱩᱠᱷᱤᱱ ᱠᱟᱱᱟ ᱛᱚ᱾ ᱢᱟᱱᱮ ᱥᱚᱦᱚᱡ ᱛᱮ ᱡᱟᱛᱮ ᱵᱟᱹᱲᱛᱤ ᱠᱟᱹᱢᱤ ᱦᱩᱭᱩᱜ ᱚᱱᱮ ᱚᱱᱟ ᱠᱚᱠᱚ ᱧᱮᱞ ᱡᱚᱝ-ᱚᱜ ᱠᱟᱱᱟ ᱦᱮᱸ ᱵᱟᱝ?
ᱦᱮᱸ ᱦᱮᱸ᱾ ᱚᱱᱟ ᱦᱚᱛᱮ ᱛᱮᱜᱮ ᱮᱠᱷᱚᱱ ᱫᱚ ᱥᱚᱴᱠᱷᱟᱴ ᱠᱚ ᱵᱩᱫᱽᱫᱷᱤ ᱫᱟ, ᱴᱟᱠᱴᱟᱨ ᱛᱮᱜᱮ ᱡᱟᱥᱴ ᱠᱷᱚᱨᱪᱟ ᱞᱟᱜᱟᱜ ᱠᱟᱱᱟ, ᱠᱷᱚᱨᱪᱟ ᱫᱚ ᱮᱢᱚᱜ ᱦᱩᱭᱩᱜ ᱠᱟᱱᱟ᱾ᱦᱩᱸ᱾
ᱟᱫᱚ ᱟᱯᱮ ᱚᱱᱛᱮ ᱫᱚ ᱵᱚᱪᱷᱚᱨ ᱨᱮ ᱛᱤᱱ ᱫᱷᱟᱹᱣ ᱪᱟᱥ ᱦᱩᱭᱩᱜ ᱛᱮ?
ᱵᱚᱪᱷᱚᱨ ᱨᱮ ᱢᱤᱫ ᱤᱭᱟᱹ ᱥᱢᱚᱭ ᱜᱮ᱾ ᱵᱚᱨᱥᱟ ᱨᱮᱜᱮ᱾
ᱚ, ᱵᱚᱨᱥᱟ ᱨᱮᱜᱮ ᱡᱟ ᱦᱩᱭᱩᱜ ᱦᱩᱭᱩᱜ-ᱟ ᱵᱟᱝ?
ᱦᱮᱸ᱾ ᱟᱯᱮ ᱥᱮᱜ ᱫᱚ?
ᱟᱞᱮ ᱥᱮᱜ ᱦᱚᱸ ᱢᱤᱫ ᱫᱷᱟᱹᱣ ᱜᱮ ᱦᱩᱭᱩᱜ-ᱟ᱾
ᱦᱩᱸ ᱾
ᱦᱩᱸ, ᱱᱤᱭᱟᱹ ᱨᱮᱜᱮ ᱡᱟ ᱦᱩᱭᱱᱟ ᱦᱩᱭᱱᱟ, ᱫᱟᱜ ᱠᱮᱫ ᱠᱷᱟᱱ ᱫᱚ ᱴᱷᱤᱠ ᱜᱮ ᱟᱨ ᱡᱩᱫᱤ ᱵᱟᱭ ᱫᱟᱜ ᱠᱷᱟᱱ ᱫᱚ ᱦᱟᱸᱜ ᱵᱟᱭ ᱜᱟᱱᱚᱜ ᱜᱮᱭᱟ, ᱫᱟᱜ ᱠᱚᱫᱚ ᱦᱮᱱᱟᱜ ᱠᱟᱜ ᱜᱮ ᱜᱮᱭᱟ ᱟᱭᱢᱟ ᱜᱮ ᱫᱟᱜ ᱠᱚᱨᱮᱱᱟᱜ ᱚᱵᱚᱥᱛᱟ ᱫᱚ ᱦᱮᱱᱟᱜ ᱟᱠᱟᱫ ᱜᱮᱭᱟ᱾ ᱟᱫᱚ ᱵᱟᱝ ᱠᱚ ᱠᱚᱨᱟᱣ ᱵᱟᱲᱟᱭ ᱜᱮᱭᱟ, ᱩᱱᱟᱹᱜ ᱜᱟᱱ ᱪᱟᱥ-ᱢᱟᱥ ᱨᱮᱱᱟᱜ ᱤᱭᱟᱹ ᱫᱚ ᱵᱟᱹᱱᱩᱜ ᱠᱟᱜ-ᱟ᱾
ᱦᱩᱸᱻ
ᱡᱷᱚᱛᱚ ᱦᱚᱲ ᱜᱮ ᱱᱤᱭᱟᱹ ᱠᱚᱨᱮᱱ ᱫᱚ ᱥᱩᱫᱷᱩ ᱵᱟᱭᱨᱮ ᱠᱟᱹᱢᱤ ᱠᱚ ᱫᱟᱹᱲ ᱫᱟ ᱛᱚ, ᱚᱲᱟᱜ ᱨᱮ ᱥᱟᱱᱟᱢᱟᱜ ᱛᱟᱦᱮᱱ ᱠᱟᱱᱟ ᱮᱱᱛᱮ ᱨᱮᱦᱚᱸ ᱵᱟᱭᱨᱮ ᱥᱮᱱ ᱜᱮ᱾
ᱚ᱾
ᱦᱩᱸᱻ
ᱟᱨ ᱫᱤᱭᱮ ᱛᱟᱦᱞᱮ ᱚᱲᱟᱜ ᱠᱚᱨᱮᱱ ᱫᱚ ᱥᱟᱱᱟᱢ ᱜᱮ ᱢᱟᱴᱷ ᱥᱮᱫ ᱠᱚ ᱪᱟᱞᱟ ᱠᱟᱱᱟ ᱥᱮᱜ?
ᱦᱮᱸ, ᱥᱟᱱᱟᱢ ᱜᱮᱠᱚ ᱥᱮᱱ ᱠᱟᱱᱟ᱾ ᱦᱳᱭ ᱦᱳᱭ᱾
ᱚ᱾
ᱫᱤᱭᱮ ᱟᱯᱮ ᱟᱯᱮ ᱫᱚ, ᱪᱮᱫ ᱪᱮᱫ ᱦᱩᱲᱩ ᱠᱚ ᱯᱮ ᱨᱚᱦᱚᱭ ᱜᱮᱭᱟ?
ᱪᱮᱜ ᱪᱮᱜ ᱵᱚᱞᱛᱮ ᱪᱮᱜ ᱤᱧ ᱞᱟᱹᱭ ᱟᱢᱟ? ᱤᱧᱦᱚᱸ ᱩᱱᱟᱹᱜ ᱢᱚᱸᱡᱽ ᱛᱮᱫᱚ ᱵᱟᱹᱧ ᱵᱟᱲᱟᱭᱟ᱾ ᱥᱚᱨᱱᱚ ᱟᱨ ᱞᱚᱞᱟᱴ ᱚᱱᱟ ᱠᱚᱜᱮ ᱾ ᱟᱨᱚ ᱪᱟᱥ ᱛᱟᱦᱮᱱ ᱜᱮᱭᱟ, ᱚᱱᱟ ᱫᱷᱚᱱ ᱥᱤᱢᱚᱞᱤ ᱠᱚ ᱦᱳᱭ-ᱚᱱᱟ ᱠᱚᱦᱚᱸ᱾
ᱟᱪᱪᱷᱟ᱾
ᱦᱩᱸ᱾
ᱟᱞᱮ ᱱᱚᱛᱮ ᱦᱚᱸ ᱟᱞᱮ ᱱᱚᱱᱛᱮ ᱦᱚᱸ ᱪᱟᱥ ᱫᱚ ᱟᱭᱢᱟ ᱠᱚ ᱪᱟᱥᱟ ᱥᱚᱨᱱᱚ ᱞᱚᱨᱞᱟᱴ, ᱛᱟᱨᱯᱚᱨᱮ ᱦᱚᱞᱟ ᱢᱟᱫᱷᱮᱨ ᱦᱚᱞᱟ ᱢᱟᱫᱷᱮᱨ ᱫᱚ ᱪᱮᱜ? ᱱᱚᱜ-ᱚᱭ ᱪᱟᱞᱟᱣᱮᱱ ᱵᱚᱪᱷᱚᱨ
ᱦᱮᱸ᱾
ᱢᱤᱫᱴᱮᱱ ᱪᱟᱣᱞᱮ ᱦᱮᱡ ᱟᱠᱚ ᱟᱹᱜᱩ ᱟᱠᱟᱫ ᱛᱟᱦᱮᱸᱱᱟᱠᱚ, ᱚᱱᱟ ᱦᱩᱲᱩ ᱡᱟᱦᱟᱸ ᱫᱚ ᱢᱟᱱᱮ ᱤᱭᱟᱹ ᱮᱨ ᱞᱮᱠᱷᱟᱱ ᱫᱚ ᱱᱤᱞᱜᱮ ᱡᱚᱜ-ᱟ᱾
ᱰᱤᱞ ᱜᱮ ᱡᱚᱜ-ᱟ?
ᱦᱳᱭ, ᱱᱤᱞ ᱦᱮᱸ, ᱚᱱᱟ ᱫᱚ ᱫᱚ ᱵᱟᱭᱨᱮ ᱫᱤᱥᱚᱢ ᱨᱮᱱᱟᱜ ᱠᱟᱱᱟ ᱛᱚ᱾ ᱟᱫᱚ ᱧᱮᱞ ᱠᱟᱛᱮ ᱧᱮᱞ ᱞᱟᱜᱟᱣ ᱦᱩᱭᱱᱟ ᱾ ᱪᱮᱫᱠᱟ ᱦᱩᱭᱩᱜ ᱠᱟᱱᱟ ᱵᱟᱝ ᱦᱩᱭᱩᱜ ᱠᱟᱱᱟ?
ᱦᱩᱸ᱾
ᱟᱫᱚ ᱦᱩᱭ ᱫᱚ ᱦᱩᱭ ᱠᱟᱱ ᱜᱮᱭᱟ, ᱚ ᱚ, ᱵᱟᱢ ᱧᱮᱞ ᱵᱟᱲᱟ ᱠᱟᱜ ᱜᱮᱭᱟ? ᱦᱮᱸ, ᱦᱚᱜ-ᱚᱭ ᱛᱚ ᱦᱮᱡ ᱠᱟᱱᱟ ᱦᱟᱸᱜ᱾
ᱚ᱾
ᱱᱤᱞ ᱦᱮᱡ ᱟᱠᱟᱱᱟ ᱟ ᱟᱫᱚ ᱦᱚᱸᱜ-ᱚᱭ ᱛᱚ ᱱᱤᱞᱟ ᱫᱤᱭᱮ ᱦᱮᱸᱫᱮᱭᱟᱜ ᱦᱚ ᱢᱮᱱᱟᱜ ᱟᱠᱟᱫᱟ᱾ ᱟᱫᱚ ᱱᱤᱞᱟᱜ ᱫᱚ ᱧᱮᱞ ᱞᱮᱜᱟ ᱠᱮᱫᱟ᱾ ᱦᱮᱸᱫᱮᱣᱟᱜ ᱫᱚ ᱦᱟᱸᱜ ᱟᱹᱣᱨᱤ ᱞᱮ ᱤᱭᱟᱹᱭᱟ ᱱᱚᱝᱠᱟ ᱜᱤᱧ ᱴᱮᱨᱟᱭ ᱠᱟᱛᱮ ᱧᱮᱞ ᱞᱮᱜᱟᱭ ᱦᱩᱭᱩᱜ-ᱟ ᱡᱩᱫᱤ ᱵᱷᱟᱹᱜᱤ ᱦᱩᱭᱩᱜ ᱠᱷᱟᱱ ᱫᱚ ᱚᱱᱟᱜᱮ ᱤᱭᱟᱹᱭ ᱦᱩᱭᱩᱜ-ᱟ᱾
ᱚ ᱟᱞᱮ ᱥᱮᱫ ᱫᱚ ᱮᱢᱱᱤ ᱱᱚᱨᱢᱟᱞ ᱜᱮ᱾ ᱚᱠᱟ ᱫᱚ ᱟᱹᱣᱨᱤᱧ ᱧᱮᱞᱟ ᱫᱤᱠᱷᱟ ᱡᱟᱠ ᱦᱟᱯᱮᱱ ᱫᱤᱱᱨᱮ ᱡᱩᱫᱤ ᱠᱚ ᱟᱹᱜᱩᱭ ᱠᱷᱟᱡ ᱧᱮᱞ ᱦᱩᱭᱩᱜ-ᱟ ᱦᱟᱸᱜ
ᱦᱮᱸ ᱦᱮᱸ ᱟᱫᱚ
ᱦᱮᱸ
ᱤᱭᱟᱹ ᱚᱱᱟ ᱦᱩᱲᱩ ᱠᱚᱫᱚ ᱪᱮᱫ ᱱᱚᱝᱠᱟ ᱚᱲᱟᱜ ᱡᱚᱢ ᱞᱟᱹᱜᱤᱫ ᱜᱮ ᱥᱮ ᱱᱚᱝᱠᱟ ᱠᱤᱨᱤᱧ ᱟᱹᱠᱷᱨᱤᱧ ᱠᱚᱨᱮ ᱠᱚ ᱤᱭᱟᱹᱭᱮᱫᱟ ᱤᱭᱟᱹ ᱞᱟᱹᱜᱤᱫ ᱦᱚᱸ ᱪᱟᱥ
ᱦᱮᱸ ᱚᱲᱟᱜ ᱡᱚᱢ ᱞᱟᱹᱜᱤᱫ ᱦᱚᱸ ᱟᱨ ᱠᱤᱨᱤᱧ ᱟᱹᱠᱷᱨᱤᱧ ᱦᱚᱸ ᱡᱟᱜᱮ ᱡᱩᱫᱤ ᱵᱟᱹᱲᱛᱤᱜ ᱠᱷᱟᱡ ᱫᱚ ᱠᱤᱨᱤᱧ ᱟᱹᱠᱷᱨᱤᱧ ᱦᱚᱸ ᱦᱩᱭᱩᱜ-ᱟ᱾ ᱫᱚ ᱠᱤᱪᱷᱩ ᱠᱤᱪᱷᱩ ᱫᱚ ᱚᱲᱟᱜ ᱞᱟᱹᱜᱤᱫ ᱫᱚᱦᱚᱭ ᱦᱩᱭᱩᱜ-ᱟ ᱡᱟᱦᱟᱸ ᱛᱤᱱᱟᱹᱜ ᱢᱚᱱᱮ ᱠᱟᱜ ᱢᱤᱫᱴᱮᱡ ᱞᱤᱢᱤᱴ ᱢᱮᱱᱟᱜ ᱠᱟᱫᱟ ᱛᱚ ᱱᱤᱱᱟᱹᱜ ᱜᱟᱱᱮᱢ ᱤᱭᱟᱹᱭ ᱠᱷᱟᱡ ᱫᱚ ᱠᱤᱪᱷᱤ ᱱᱤᱱᱟᱹᱜ ᱢᱟᱥ ᱪᱟᱹᱞᱩᱜ ᱛᱟᱢᱟ ᱚᱝᱠᱟ ᱠᱟᱛᱮᱜ ᱫᱚᱦᱚ ᱦᱩᱭᱩᱜ-ᱟ ᱚᱲᱟᱜ ᱨᱮ ᱟᱨ ᱛᱟᱨᱯᱚᱨᱮ ᱫᱚ ᱠᱤ ᱪᱷᱩ ᱫᱚ ᱢᱟᱱᱮ ᱟᱹᱠᱷᱨᱤᱧ ᱠᱟ ᱦᱩᱭᱩᱜ ᱛᱟᱢᱟ᱾
ᱟᱪᱪᱷᱟ ᱫᱤᱭᱮ ᱟᱫᱚ ᱦᱩᱲᱩ ᱦᱩᱲᱩ ᱠᱚᱜᱮ ᱪᱟᱥ ᱫᱚ ᱥᱮ ᱟᱨᱚ ᱟᱨᱚ ᱮᱢᱟᱱ ᱮᱢᱟᱱᱟᱜ ᱥᱚᱵᱽᱡᱤ ᱢᱚᱵᱽᱡᱤ ᱠᱚᱦᱚᱸ ᱢᱮᱱᱟᱜ ᱟᱠᱟᱫ ᱡᱟᱦᱟᱸ ᱫᱚᱯᱮ ᱨᱚᱦᱚᱭ ᱜᱮᱭᱟ
ᱦᱮᱸ ᱜᱟᱰᱟ ᱫᱷᱟᱨᱮ ᱫᱷᱟᱨᱮ ᱛᱮ ᱥᱚᱵᱽᱡᱤ ᱠᱚ ᱡᱟ ᱜᱮᱞᱮ ᱨᱚᱦᱚᱭ ᱠᱟᱜ-ᱟ᱾ ᱡᱷᱤᱸᱜᱟᱹ ᱠᱩ, ᱠᱟᱨᱞᱟ ᱠᱩ
ᱚᱱᱟᱜᱮ ᱵᱤᱠᱮᱞ ᱵᱮᱲᱟ ᱫᱚ ᱫᱟᱜ ᱫᱩᱞᱟᱜ ᱦᱩᱭᱩᱜ ᱛᱟᱦᱮᱱ ᱜᱮᱭᱟ ᱛᱚ ᱟᱫᱚ ᱛᱤᱦᱤᱧ ᱜᱟᱯᱟ ᱫᱚ ᱫᱟᱜ-ᱮᱜ ᱠᱟᱱᱛᱮ ᱡᱟᱜᱮ ᱤᱱᱟᱹ ᱚᱱᱠᱟ ᱫᱚ ᱫᱟᱜ ᱫᱩᱞ ᱫᱚ ᱵᱟᱝ ᱦᱩᱭᱩᱜ ᱠᱟᱱᱟ᱾
ᱚᱸ
ᱚᱱᱟᱜᱮ ᱯᱷᱤᱨᱤ ᱧᱟᱢᱚᱜ ᱠᱟᱱᱟ ᱟᱹᱭᱩᱵ ᱵᱮᱞᱟ ᱥᱮ ᱤᱭᱟᱹ ᱥᱮᱫ᱾ ᱢᱟᱴᱷ ᱥᱮᱫ ᱪᱟᱞᱟᱜ ᱦᱩᱭᱩᱜ ᱠᱟᱱᱟ ᱜᱨᱟᱣᱩᱱᱰ ᱯᱨᱮᱠᱴᱤᱥ ᱯᱷᱩᱴᱵᱚᱞ ᱠᱷᱮᱞ᱾ ᱛᱟᱞᱚᱦᱮ ᱵᱚᱞ ᱠᱚᱢ ᱠᱷᱮᱞᱮᱜ ᱛᱟᱦᱮᱱ ᱜᱮᱭᱟ ᱥᱮ ᱵᱟᱝ?
ᱦᱮᱸ ᱦᱮᱸ ᱵᱚᱞ ᱠᱩᱧ ᱠᱷᱮᱞ ᱜᱮᱭᱟ᱾
ᱩᱸ
ᱵᱚᱞ ᱠᱚᱧ ᱠᱷᱮᱞ ᱜᱮᱭᱟ ᱟᱫᱚ ᱤᱧ ᱦᱚᱸ ᱮᱠᱷᱚᱱ ᱫᱚ ᱮᱸ ᱢᱟᱴᱷ ᱨᱮᱠᱚ ᱵᱮᱱ ᱟᱠᱟᱫᱤᱧᱟ᱾
ᱚ ᱚᱱᱟ ᱛᱮᱫᱚ ᱵᱟᱢ ᱜᱟᱛᱮᱜ ᱠᱟᱱᱟ ᱥᱮ ᱪᱮᱫ?
ᱦᱮᱸ ᱮᱠᱷᱚᱱ ᱫᱚ ᱵᱟᱹᱧ ᱜᱟᱹᱛᱤᱜ ᱠᱟᱱᱟ ᱚᱱᱟᱛᱮ ᱦᱚᱸᱜ-ᱚᱭ ᱛᱚ ᱪᱟᱞᱟᱣᱮᱱ ᱵᱚᱪᱷᱚᱨ ᱱᱚᱸᱜ-ᱚᱭ ᱛᱚ ᱮᱠᱷᱚᱱ ᱫᱚ ᱵᱟᱹᱧ ᱤᱭᱟᱹᱣ ᱠᱟᱱᱟ ᱢᱟᱴ ᱠᱚᱫᱚᱧ ᱪᱟᱞᱟᱣ ᱵᱟᱲᱟ ᱜᱮᱭᱟ ᱧᱮᱞ ᱵᱟᱲᱟ ᱠᱚ ᱜᱤᱧ ᱫᱤᱥ-ᱦᱩᱫᱤᱥ ᱤᱧ ᱮᱢᱟᱣ ᱠᱚᱣᱟ᱾
ᱚ ᱢᱟᱱᱮ ᱟᱢᱫᱚ ᱥᱤᱱᱤᱭᱟᱨ ᱤᱭᱟᱹ ᱞᱮᱠᱟ ᱢᱮᱱᱟᱜ ᱢᱮᱭᱟ ᱥᱮᱫ?
ᱦᱳᱭ ᱦᱳᱭ ᱥᱮᱱ ᱦᱩᱭ ᱠᱟᱱ ᱛᱟᱦᱮᱱᱟ ᱢᱤᱫ ᱪᱚᱴ ᱠᱷᱮᱞ ᱦᱩᱭ ᱠᱟᱱ ᱛᱟᱦᱮᱱᱟ ᱟᱹᱛᱩ ᱨᱮᱜᱮ ᱮᱭᱥᱮ-ᱮᱥᱮ ᱠᱷᱮᱞ ᱦᱩᱭᱩᱜ ᱠᱟᱱ ᱛᱟᱦᱮᱸ ᱠᱟᱱᱟ᱾ ᱫᱤᱭᱮ ᱵᱚᱞ ᱯᱟᱥ ᱠᱚ ᱮᱢᱟᱣ ᱫᱤᱧ ᱠᱷᱟᱡ ᱛᱷᱤᱭᱟᱹᱭᱤᱧ ᱥᱮᱱ ᱱᱟ ᱠᱟᱴᱟᱧ ᱛᱷᱤᱭᱟᱹᱣ ᱠᱟᱫᱟ ᱟᱨ ᱢᱤᱫ ᱦᱚᱲᱟᱜ ᱫᱚ ᱨᱟᱹᱯᱩᱜ ᱟᱠᱟᱱᱟ᱾
ᱮ ᱨᱮ ᱟᱫᱚ ᱵᱟᱢ ᱟᱹᱰᱤ ᱡᱩᱨ ᱜᱮᱢ ᱜᱟᱛᱮᱜ ᱠᱟᱱᱟ ᱥᱮ?
ᱦᱮᱸ ᱟᱹᱰᱤ ᱡᱳᱨᱜᱤᱧ ᱜᱟᱛᱮᱜ ᱠᱟᱱ ᱛᱟᱦᱮᱸ ᱠᱟᱱᱟ᱾
ᱰᱤᱯᱮᱱᱥ ᱮᱢ ᱠᱷᱞᱟᱭᱮᱫ ᱠᱟᱱ ᱛᱟᱦᱮᱱᱟ?
ᱦᱮᱸ ᱤᱧ ᱫᱚ ᱚᱞ ᱨᱟᱣᱩᱱᱰᱟᱨ ᱡᱟᱦᱟᱸ ᱨᱮᱜᱮ ᱵᱟᱝᱠᱚ ᱜᱟᱱᱮᱫ ᱛᱟᱦᱮᱱᱟ ᱥᱮ ᱵᱟᱠᱚ ᱡᱩᱛᱩᱜ ᱠᱟᱱ ᱛᱟᱦᱮᱸ ᱠᱟᱱᱟ ᱚᱸᱰᱮᱜᱮ ᱤᱧᱫᱚ
ᱦᱮᱸ ᱫᱤᱭᱮ ᱛᱟᱦᱞᱮ ᱟᱯᱮ ᱚᱱᱟ ᱠᱚᱨᱮ ᱠᱷᱮᱞᱟ ᱦᱩᱭᱩᱜ ᱠᱟᱱᱟ ᱥᱮ ᱵᱟᱝ?
ᱦᱮᱸ ᱦᱩᱭᱩᱜ ᱠᱟᱱᱟ
ᱡᱟᱜᱮ ᱪᱟᱞᱟᱜ ᱦᱩᱭᱩᱜᱼᱟ ᱟᱯᱮᱥᱮᱫ ᱠᱷᱚᱵᱚᱨ ᱠᱚ ᱦᱟᱸ ᱮᱢ ᱞᱟᱹᱭᱟ ᱦᱟᱸᱜ ᱚᱱᱠᱟᱜ ᱜᱮ
ᱦᱳᱭ ᱦᱳᱭ,
ᱚᱸ
ᱦᱩᱭᱩᱜ ᱜᱮᱭᱟ ᱱᱤᱭᱟᱹ ᱠᱚᱨᱮ ᱫᱚ ᱟᱫᱚ ᱡᱮᱢᱚᱱ ᱟᱯᱮ ᱟᱯᱮ ᱚᱱᱛᱮ ᱫᱚ ᱪᱮᱫ ᱞᱮᱠᱟ ᱵᱚᱞ ᱠᱷᱮᱞ ᱠᱚᱫᱚ ᱮᱸ ᱯᱚᱭᱥᱟ ᱥᱮ ᱱᱚᱝᱠᱟ ᱡᱟᱦᱟᱱ ᱠᱚ ᱫᱚᱦᱚ ᱠᱚᱣᱟ
ᱦᱮᱸ ᱥᱟᱱᱟᱢ ᱞᱮᱠᱟᱱᱟᱜ ᱠᱷᱮᱞ ᱦᱩᱭᱩᱜ-ᱟ ᱟᱞᱮ ᱥᱮ ᱦᱚᱸ ᱯᱚᱭᱥᱟ ᱢᱮᱱᱟᱜ ᱛᱟᱢᱟ ᱤᱭᱟᱹ ᱵᱷᱮᱰᱟ ᱠᱷᱮᱞ ᱠᱚ ᱢᱮᱱᱟᱜ ᱠᱟᱫᱟ᱾ ᱥᱩᱠᱨᱤ ᱡᱷᱮᱞ ᱦᱚᱸ ᱦᱩᱭᱩᱜᱼᱟ, ᱯᱩᱞᱴᱤ ᱠᱷᱮᱞ ᱦᱚᱸ ᱦᱩᱭᱩᱜ ᱜᱮᱭᱟ, ᱢᱮᱨᱚᱢ ᱠᱚᱦᱚᱸ ᱚᱻ ᱚᱱᱟ ᱠᱚᱸᱦᱚ ᱠᱚ ᱠᱷᱮᱞᱟ ᱪᱚᱭ ᱛᱟᱸᱦᱮᱫ ᱜᱮᱭᱟ᱾
ᱟᱪᱪᱷᱟ ᱟᱫᱚ ᱚᱱᱟ ᱞᱟᱹᱴᱩ ᱞᱟᱹᱴᱩ ᱴᱩᱨᱱᱟᱢᱮᱱᱴ ᱠᱚ ᱵᱟᱝ ᱦᱩᱭᱩᱜᱼᱟ ᱡᱟᱦᱟᱸ ᱞᱟᱠᱷ ᱞᱟᱠᱷ ᱴᱟᱠᱟ ᱨᱮᱱᱟᱜ᱾
ᱦᱩᱸ ᱦᱩᱸ ᱚᱱᱟ ᱠᱚᱸᱦᱚ ᱦᱩᱭᱩᱜ ᱛᱟᱸᱦᱮᱱ ᱜᱮᱭᱟ ᱵᱷᱟᱹᱞᱤ ᱵᱷᱟᱹᱞᱤ ᱯᱞᱮᱭᱟᱨ ᱠᱚ ᱦᱤᱡᱩᱜ ᱟᱠᱩ
ᱟᱪᱪᱷᱟ᱾
ᱦᱮᱸ ᱟᱹᱰᱤ ᱟᱹᱰᱤ ᱠᱷᱮᱯ ᱠᱚ ᱦᱟᱛᱟᱣ ᱮᱜ ᱟ᱾ ᱢᱤᱫᱴᱟᱝ ᱯᱞᱤᱭᱟᱨᱟᱜ ᱜᱮ ᱫᱚᱥ ᱯᱚᱱᱨᱚ ᱦᱟᱡᱟᱨ ᱠᱟᱛᱮᱫ ᱠᱷᱮᱯ
ᱟᱪᱪᱷᱟ ᱛᱟᱦᱚᱞᱮ ᱤᱭᱟᱹ ᱟᱢᱫᱚᱢ ᱠᱷᱮᱞ ᱵᱟᱲᱟᱣ ᱟᱠᱟᱱ ᱜᱮᱭᱟ ᱥᱮ ᱵᱟᱝ? ᱥᱮᱢ ᱠᱷᱮᱞ ᱵᱟᱲᱟᱜ ᱜᱮᱭᱟ᱾
ᱦᱮᱸ ᱠᱷᱮᱞ ᱫᱚᱧ ᱠᱷᱮᱞ ᱵᱟᱲᱟᱜ ᱛᱟᱸᱦᱮᱱ ᱜᱮᱭᱟ ᱤᱧ ᱦᱚᱸ ᱟᱫᱚ ᱮᱠᱷᱚᱱ ᱫᱚ ᱛᱷᱚᱲᱟ ᱠᱚᱢ ᱧᱚᱜ ᱜᱮ ᱮᱠᱷᱚᱱ ᱫᱚ ᱪᱟᱥ ᱵᱟᱟᱥ ᱨᱮ ᱠᱟᱹᱢᱤ ᱞᱟᱜᱟᱣ ᱦᱩᱭ ᱟᱠᱟᱱᱟ ᱟᱫᱚ ᱚᱱᱟ ᱦᱚᱛᱮᱡ ᱛᱮ ᱮᱠᱷᱚᱱ ᱚᱱᱠᱟ ᱯᱮᱠᱴᱤᱥ ᱫᱚ ᱵᱟᱝ ᱦᱩᱭᱩᱜ ᱠᱟᱱᱟ᱾ ᱴᱟᱠ ᱴᱩᱠᱮᱢ
ᱦᱚᱸ᱾
ᱦᱩᱸ ᱦᱩᱸ ᱚᱱᱟ ᱦᱚᱛᱮᱡ ᱛᱮᱜᱮ ᱡᱟᱥᱴ ᱚᱱᱠᱟ ᱫᱚ ᱯᱮᱠᱴᱤᱥ ᱫᱚ ᱵᱟᱝ ᱦᱩᱭᱩᱜ ᱠᱟᱱᱟ᱾ ᱪᱟᱥ ᱠᱚ ᱥᱟᱢ ᱴᱟᱣ ᱵᱟᱲᱟ ᱞᱮᱱᱠᱷᱟᱱ ᱜᱮ ᱦᱟᱸᱜ ᱡᱟᱜᱮ ᱯᱮᱠᱴᱤᱥ ᱦᱩᱭᱩᱜᱼᱟ ᱟᱫᱚ ᱠᱷᱮᱞ ᱫᱟᱬᱟᱱ ᱦᱩᱭᱩᱜᱼᱟ ᱛᱷᱚᱲᱟ᱾ ᱤᱧ ᱫᱩᱧ ᱠᱷᱮᱞᱮᱫ ᱛᱟᱸᱦᱮᱫ ᱢᱤᱴ ᱯᱷᱤᱞᱰᱟᱨ ᱠᱟᱹᱱᱟᱹᱧ᱾ ᱦᱩᱸ᱾
ᱟᱯᱮ ᱚᱱᱛᱮ ᱫᱚ ᱱᱚᱝᱠᱟ ᱥᱤᱡᱤᱱᱟᱭᱤᱡᱤᱥᱴ ᱥᱤᱡᱤᱱ ᱚᱱᱩᱡᱟᱭᱤ ᱵᱚᱞ ᱠᱚᱠᱚ ᱠᱷᱮᱞ ᱜᱮᱭᱟ ᱥᱮ ᱱᱚᱝᱠᱟ ᱯᱷᱩᱴᱵᱚᱞ ᱜᱮ ᱵᱟᱨᱚ ᱢᱟᱥ?
ᱵᱟᱝ ᱠᱨᱤᱠᱮᱴ ᱠᱚᱦᱚᱸ ᱠᱚ ᱠᱷᱮᱞᱳᱜ ᱛᱟᱸᱦᱮᱱ ᱜᱮᱭᱟ ᱠᱚ ᱯᱷᱩᱴᱵᱚᱞ ᱦᱚᱸᱠᱚ ᱠᱷᱮᱞᱳᱜ ᱛᱟᱹᱦᱮᱱ ᱜᱮᱭᱟ ᱟᱫᱚ ᱟᱞᱮ ᱫᱚ ᱵᱮᱥᱤᱨ ᱵᱷᱟᱜᱽ ᱜᱮ ᱯᱷᱩᱴᱵᱚᱞ ᱞᱮ ᱠᱷᱮᱞᱳᱱ ᱛᱟᱸᱦᱮᱱᱟ᱾
ᱚ᱾
ᱦᱩᱸ, ᱠᱨᱤᱠᱮᱴ ᱫᱚ ᱵᱟᱝᱠᱚ ᱠᱷᱮᱞᱳᱜ ᱛᱟᱸᱦᱮᱱᱟ᱾ ᱠᱤᱪᱷᱩ ᱠᱤᱪᱷᱩ ᱢᱮᱱᱟᱜ ᱠᱚᱣᱟ ᱜᱤᱫᱽᱨᱟᱹ ᱠᱩ ᱩᱱᱠᱩ ᱠᱚ ᱜᱤᱨ ᱡᱳᱲ ᱠᱷᱮᱞᱳᱜ ᱛᱟᱸᱦᱮᱱᱟ ᱟᱫᱚ ᱱᱮᱛᱟᱨ ᱫᱚ ᱡᱟᱥᱴ ᱯᱷᱩᱴᱵᱚᱞ ᱠᱚ ᱯᱮᱠᱴᱤᱥ ᱮᱫᱟ᱾ ᱚᱱᱟᱜᱮ ᱴᱩᱨᱱᱟᱢᱮᱱᱴ ᱜᱮ ᱮᱠᱷᱚᱱ ᱦᱟᱸᱜ ᱢᱮᱱᱟᱜ ᱠᱟᱫᱟ ᱯᱚᱱᱨᱚ ᱟᱜᱚᱥᱴ ᱦᱚᱸ ᱥᱮᱴᱮᱨᱚᱜ ᱠᱟᱱᱟ ᱦᱟᱸᱜ ᱚᱱᱟ ᱯᱚᱨ ᱫᱚ ᱠᱷᱟᱹᱞᱤ ᱴᱩᱨᱱᱟᱢᱮᱱᱴ ᱜᱮ ᱢᱮᱱᱟᱜ ᱠᱟᱫᱟ᱾
ᱚᱸ,
ᱟᱵᱽᱜᱮ ᱦᱟᱸᱜ ᱫᱚ ᱥᱟᱵ ᱵᱟᱲᱟᱭ ᱦᱩᱭᱩᱜᱼᱟ ᱜᱟᱛᱮ ᱵᱟᱲᱟ ᱦᱩᱭᱩᱜᱼᱟ᱾ ᱫᱮᱠᱷᱟ ᱦᱟᱠ ᱱᱮᱥ ᱫᱚ ᱪᱮᱫ ᱪᱮᱠᱟᱜ ᱠᱟᱱᱟ ᱦᱟᱸᱜ ᱪᱟᱞᱟᱣᱮᱱ ᱵᱚ ᱪᱷᱚᱨ ᱫᱚ ᱵᱷᱟᱞᱤ ᱜᱮ ᱯᱨᱟᱡᱽ ᱟᱹᱜᱩ ᱦᱩᱭ ᱟᱠᱟᱱᱟ᱾
ᱦᱮᱸ ᱦᱮᱸ᱾
ᱦᱩᱸ᱾
ᱛᱟᱨ ᱢᱟᱱᱮ ᱵᱷᱟᱹᱜᱤ ᱜᱮᱠᱚ ᱠᱷᱮᱞ ᱜᱮᱭᱟ ᱵᱟᱝ?
ᱦᱮᱸ ᱴᱤᱢ ᱢᱮᱱᱟᱜ ᱠᱟᱜ ᱛᱟᱞᱮᱭᱟ ᱵᱷᱟᱹᱞᱤ ᱜᱮ ᱠᱮᱴᱮᱡ ᱜᱮ ᱛᱟᱞᱮᱭᱟ᱾
ᱚ ᱦᱳᱭ
ᱦᱮᱸ᱾
ᱟᱫᱚ ᱟᱯᱮ ᱠᱚ ᱠᱷᱮᱞ ᱠᱚᱯᱮ ᱫᱚᱦᱚᱭ ᱜᱮᱭᱟ ᱟᱯᱮ?
ᱦᱮᱸ ᱟᱞᱮ ᱦᱚᱸ ᱫᱚᱦᱚᱭ ᱛᱟᱸᱦᱮᱱ ᱜᱮᱭᱟᱞᱮ ᱠᱷᱮᱞ ᱫᱷᱟᱢᱟᱠᱟ ᱜᱮ ᱯᱚᱧᱪᱟᱥ ᱦᱟᱡᱟᱨ ᱫᱷᱟᱢᱟᱠᱟ᱾ ᱯᱚᱱᱨᱚᱭ ᱟᱜᱚᱥᱴ ᱯᱚᱨ ᱥᱮᱫ ᱜᱮᱞᱮ ᱠᱷᱮᱞ ᱪᱚᱭᱟ ᱳᱭ ᱥᱮᱯᱴᱮᱢᱵᱚᱨ ᱥᱮᱫ ᱦᱟᱸᱜ᱾ ᱜᱟᱛᱤ ᱫᱚ ᱦᱩᱭᱩᱜᱼᱟ ᱦᱟᱸᱜ᱾ ᱟᱯᱮ ᱴᱚᱞᱟ ᱠᱚᱨᱮ ᱚᱱᱠᱟ ᱴᱤᱢ ᱢᱮᱱᱟᱜ ᱠᱚᱣᱟ ᱤᱱᱟᱹᱠᱷᱟᱡ ᱚᱱᱛᱮ ᱠᱷᱚᱵᱚᱨᱤᱧ ᱡᱟᱱᱟᱣ ᱟᱢᱟ ᱦᱟᱸᱜ᱾ ᱜᱟᱛᱮ ᱠᱚᱠᱚ ᱦᱟᱛᱟᱣ ᱠᱟᱜ ᱦᱟᱸᱜ᱾
ᱦᱮᱸ ᱦᱮᱸ ᱦᱮᱱᱟᱜ ᱠᱚ ᱜᱮᱭᱟ ᱟᱞᱮ ᱱᱤᱭᱟᱹ ᱠᱚᱨᱮ ᱦᱚᱸ᱾ ᱟᱭᱢᱟ ᱜᱮ ᱦᱤᱱᱟᱜ ᱠᱟᱜ ᱠᱚᱣᱟ ᱦᱮᱱᱟᱜ ᱫᱚ᱾ ᱪᱟᱞᱟᱣ ᱵᱟᱲᱟᱜ ᱜᱤᱭᱟ ᱠᱩ ᱜᱩᱴᱟ ᱜᱮ᱾
ᱟᱪᱪᱷᱟ ᱟᱪᱪᱷᱟ ᱛᱟᱦᱚᱞᱮ ᱠᱷᱚᱵᱚᱨᱤᱧ ᱡᱮᱱᱟᱣ ᱦᱟᱸᱜ ᱛᱚᱠᱷᱚᱱ ᱦᱟᱸᱜ। ᱦᱮᱸ ᱡᱚᱢ ᱵᱟᱲᱟ ᱠᱚᱫᱚ ᱦᱩᱭ ᱠᱟᱹᱴᱤᱡ ᱡᱤᱨᱟᱹᱣ ᱵᱟᱲᱟ ᱦᱩᱭ ᱠᱟᱱᱟ ᱡᱚᱢ ᱵᱟᱲᱟ ᱠᱟᱛᱮᱫ ᱰᱟᱹᱵᱽᱲᱟᱹ ᱵᱟᱲᱟ ᱠᱚ ᱦᱮᱡ ᱠᱟᱛᱮᱫ᱾
ᱦᱩᱸ ᱦᱩᱸ ᱟᱯᱮ ᱚᱱᱛᱮ ᱫᱚ ᱟᱯᱮ ᱟᱯᱮ ᱚᱱᱛᱮ ᱫᱚ ᱡᱟᱹᱯᱩᱫ ᱵᱟᱲᱟᱭ ᱫᱟᱭ ᱥᱮ ᱵᱟᱝ?
ᱡᱟᱹᱯᱩᱫ ᱦᱚᱞᱟ ᱢᱮᱱᱫᱷᱮᱨ ᱡᱟᱹᱯᱩᱫ ᱠᱟᱫ ᱛᱟᱦᱮᱱ ᱜᱮᱭᱟ ᱛᱤᱦᱤᱧ ᱜᱮ ᱵᱚᱞᱮ ᱛᱤᱦᱧ ᱫᱚ ᱦᱟᱞᱠᱟᱼ ᱦᱟᱞᱠᱟ ᱥᱤᱛᱩᱝ ᱠᱟᱜᱼᱟ᱾ ᱪᱤᱠᱟᱢ ᱵᱟᱰᱟᱭᱟ ᱦᱟᱸᱜ ᱟᱭᱩᱵ ᱥᱮᱫ ᱡᱩᱫᱤ ᱫᱟᱜ ᱠᱷᱟᱡ ᱫᱚ ᱦᱟᱸᱜ ᱨᱤᱢᱤᱞ ᱫᱚᱭ ᱨᱤᱢᱤᱞ ᱠᱟᱜ ᱜᱮᱭᱟ ᱦᱟᱞᱠᱟ ᱦᱟᱞᱠᱟ ᱫᱚ ᱾
ᱥᱮᱨᱢᱟ ᱫᱚ ᱯᱷᱟᱹᱨᱭᱟᱹ ᱜᱮ ᱧᱮᱞᱚᱜ ᱠᱟᱱᱟ ᱛᱚ ᱢᱟᱨᱥᱟᱞ ᱜᱮ᱾
ᱟᱨ ᱛᱷᱚᱲᱟ ᱩᱫᱽᱜᱟᱹᱨ ᱠᱟᱱᱟ ᱜᱮᱥ ᱜᱮᱥ ᱵᱩᱡᱩᱜ ᱠᱟᱱᱟ᱾
ᱵᱩᱡᱩᱜ ᱜᱮᱭᱟ ᱫᱟᱜ ᱞᱮᱠᱷᱟᱱ ᱫᱚ ᱱᱚᱜᱚᱝᱠᱟ ᱟᱨᱚ ᱨᱤᱢᱤᱞ ᱵᱟᱲᱟ ᱞᱮᱠᱷᱟᱱ᱾
ᱦᱮᱸ ᱦᱮᱸ ᱱᱚᱭᱟ ᱠᱷᱟᱹᱛᱤᱨ ᱜᱮ ᱛᱷᱚᱲᱟ ᱤᱭᱟᱹ ᱧᱚᱜ ᱚᱱᱟ ᱜᱮ ᱦᱟᱸᱜ᱾ ᱟᱪᱪᱷᱟ ᱴᱷᱤᱠ ᱟᱪᱷᱮ ᱢᱟ᱾
ᱦᱮᱸ ᱢᱟ᱾
ᱴᱷᱤᱠ ᱜᱤᱭᱟ ᱢᱟ ᱛᱟᱦᱚᱞᱮ ᱯᱚᱨᱮ